ᱦᱮᱞᱳ,
ᱦᱮᱸ ᱡᱚᱦᱟᱨ ᱜᱮ,
ᱡᱚᱦᱟᱨ ᱜᱮ᱾
ᱦᱮᱸ ᱪᱮᱫ ᱞᱮᱠᱟ ᱢᱮᱱᱟᱜ ᱢᱮᱭᱟ?
ᱵᱷᱟᱜᱮ ᱜᱮ ᱱᱟᱯᱟᱭ ᱜᱮ ᱟᱹᱵᱮᱱ ᱪᱮᱫ ᱞᱮᱠᱟ?
ᱦᱮᱸ ᱱᱟᱯᱟᱭ ᱜᱮ ᱛᱟᱨᱯᱚᱨ ᱛᱟᱦᱞᱮ ᱟᱹᱰᱤ ᱫᱤᱱ ᱯᱚᱨᱮᱢ ᱯᱷᱳᱱ ᱠᱮᱜᱼᱟ?
ᱦᱮᱸ ᱟᱹᱰᱤ ᱫᱤᱱ ᱯᱚᱨᱮ ᱜᱮ ᱩᱭᱦᱟᱹᱨ ᱦᱮᱡ ᱟᱫ ᱞᱤᱧᱟ ᱟᱵᱤᱱᱟᱜ ᱠᱟᱛᱷᱟ᱾
ᱟᱪᱪᱷᱟ ᱟᱪᱪᱷᱟ, ᱱᱮᱛᱟᱨ ᱫᱚ ᱚᱠᱟ ᱠᱚᱨᱮ ᱛᱟᱦᱮᱸᱱ ᱦᱩᱭᱩᱜ ᱠᱟᱱᱟ?
ᱱᱤᱛᱚᱝ ᱫᱚ ᱢᱮᱥ ᱠᱚᱨᱮᱜᱮ ᱢᱮᱱᱟᱜ ᱞᱤᱧᱟᱹ ᱛᱚ᱾
ᱟᱪᱪᱷᱟ ᱢᱮᱥ ᱢᱮᱥ ᱢᱟᱱᱮ ᱢᱟᱱᱮ ᱪᱮᱫ ᱪᱮᱫ ᱠᱚᱯᱮ ᱪᱤᱠᱟᱹᱭᱮᱫᱼᱟ ᱛᱟᱦᱞᱮ ᱱᱮᱛᱟᱨ ᱫᱚ?
ᱪᱮᱫ ᱜᱮ ᱵᱟᱝᱟ ᱱᱤᱛᱚᱝ ᱫᱚ ᱢᱮᱥ ᱠᱚᱨᱮ ᱜᱮ ᱠᱚᱞᱮᱡᱽ ᱠᱚ ᱪᱟᱞᱟᱜ ᱦᱩᱭᱩᱜ ᱠᱟᱱᱟ᱾
ᱚ ᱟᱪᱪᱷᱟ ᱟᱪᱪᱷᱟ ᱢᱟᱱᱮ ᱠᱚᱞᱮᱡᱽ ᱨᱮ ᱪᱮᱫ ᱯᱟᱲᱦᱟᱜ ᱦᱩᱭᱩᱜ ᱠᱟᱱᱟ?
ᱦᱳᱭ ᱦᱳᱭ,
ᱚ ᱟᱪᱪᱷᱟ ᱟᱪᱪᱷᱟ, ᱚᱱᱟᱜᱮ ᱟᱫᱚ ᱛᱟᱦᱞᱮ ᱠᱟᱹᱢᱤ ᱵᱟᱲᱟ ᱠᱚᱫᱚ? ᱟᱪᱪᱷᱟ ᱟᱪᱪᱷᱟ, ᱢᱟᱱᱮ ᱠᱟᱹᱢᱤ ᱵᱟᱲᱟ ᱠᱚᱫᱚ ᱚᱲᱟᱜ ᱨᱮᱫᱚ ᱱᱤᱛᱚᱜ ᱫᱚ ᱵᱟᱹᱱᱩᱜ ᱢᱮᱭᱟ ᱦᱮᱸ ᱥᱮ?
ᱵᱟᱝ ᱢᱮᱥ ᱨᱮ
ᱟᱪᱪᱷᱟ ᱟᱪᱪᱷᱟ ᱟᱪᱷᱟ ᱱᱚᱣᱟ ᱥᱩᱢᱚᱭ ᱛᱚ ᱤᱭᱟᱹ ᱦᱩᱲᱩ ᱨᱚᱦᱚᱭ ᱥᱤᱡᱤᱱ ᱠᱟᱱᱟ ᱟᱫᱚ ᱚᱲᱟᱜ ᱫᱚ ᱵᱟᱢ ᱪᱟᱞᱟᱜᱼᱟ
ᱪᱟᱞᱟᱜ ᱦᱩᱭᱩᱜᱼᱟ ᱱᱟᱦᱟᱜ ᱠᱷᱮᱛ ᱠᱚ ᱠᱚ ᱴᱷᱤᱠ ᱵᱟᱲᱟ ᱠᱟᱜ ᱜᱮ ᱩᱱᱟᱹᱜ ᱛᱚ ᱵᱟᱭ ᱫᱟᱜ ᱛᱚ ᱵᱟᱭ ᱡᱟᱹᱲᱤᱭᱮᱜᱼᱟ ᱟᱫᱚ ᱧᱮᱞ ᱦᱩᱭᱩᱜᱼᱟ ᱱᱟᱦᱟᱜ ᱠᱷᱮᱛ ᱠᱚ ᱴᱷᱤᱠ ᱞᱮᱱ ᱠᱷᱟᱱ ᱫᱚ ᱪᱟᱞᱟᱜ ᱦᱩᱭᱩᱜᱼᱟ ᱦᱩᱲᱩ ᱨᱚᱦᱚᱭ ᱠᱟᱹᱢᱤ ᱦᱩᱭᱩᱜᱼᱟ
ᱟᱪᱪᱷᱟ ᱟᱪᱪᱷᱟ ᱟᱪᱪᱷᱟ ᱟᱞᱮ ᱥᱮᱫ ᱢᱟ ᱟᱹᱰᱤ ᱡᱳᱨ ᱫᱟᱜ ᱮ ᱡᱟᱹᱲᱤᱭᱮᱫᱟ ᱮᱠᱫᱚᱢ ᱢᱟᱱᱮ ᱫᱟᱜ ᱫᱚᱭ ᱞᱮᱛᱟᱲ ᱠᱟᱜᱼᱟ ᱦᱮᱸ
ᱛᱟᱦᱚᱞᱮ ᱛᱚ ᱦᱩᱲᱩ ᱨᱚᱦᱚᱭ ᱫᱚ ᱜᱟᱱ ᱟᱠᱟᱱ ᱛᱟᱯᱮᱭᱟ ᱾
ᱦᱩᱸ ᱦᱩᱲᱩ ᱨᱚᱦᱚᱭ ᱫᱚ ᱜᱟᱱ ᱠᱟᱱᱟ ᱟᱫᱚ ᱱᱤᱛᱳᱜ ᱫᱚ ᱱᱟᱦᱟᱜ ᱛᱚᱞᱟ ᱜᱮ ᱟᱹᱣᱨᱤ ᱦᱟᱨᱟᱜᱼᱟ ᱚᱱᱟ ᱜᱮ ᱟᱨᱠᱤ ᱦ ᱛᱟᱦᱚᱞᱮ ᱟᱯᱮ ᱫᱚ ᱪᱮᱫ ᱛᱚᱞᱟ ᱠᱚᱫᱚ ᱯᱮ ᱨᱚᱦᱚᱭᱤᱭᱟᱹ ᱢᱟᱱᱮ ᱮᱨ ᱠᱟᱫᱟ ᱯᱮ ᱦᱩᱲᱩ ᱯᱮ ᱮᱨ ᱠᱟᱫᱟ ᱾
ᱚᱱᱟᱹᱱ ᱫᱚ ᱱᱟᱦᱟᱜ ᱟᱹᱣᱨᱤᱭᱜᱼᱟ ᱟᱞᱮ ᱥᱮᱫ ᱫᱚ ᱩᱱᱟᱹᱜ ᱵᱟᱭ ᱫᱟᱜ ᱡᱟᱹᱲᱤᱭᱟᱜᱼᱟ ᱛᱚ ᱟᱫᱚ ᱚᱱᱠᱟ ᱵᱟᱝ ᱦᱩᱭ ᱠᱟᱱᱟ ᱾ ᱠᱷᱮᱛ ᱠᱚ ᱵᱟᱝ ᱞᱚᱥᱚᱫ ᱟᱠᱟᱱᱟ ᱛᱚᱞᱟ ᱫᱚ ᱠᱟᱹᱴᱤᱡ ᱫᱮᱨᱤ ᱧᱚᱜ ᱜᱮᱭᱟ
ᱚ ᱛᱟᱦᱚᱞᱮ ᱛᱚ ᱟᱞᱮ ᱠᱷᱚᱱᱟᱜ ᱢᱚᱴᱟᱢᱩᱴᱤ ᱯᱮ ᱛᱟᱭᱚᱢ ᱜᱚᱱ ᱠᱟᱱᱟ ᱟᱹᱰᱤ ᱡᱳᱨ ᱜᱮᱯᱮ ᱛᱟᱭᱚᱢ ᱠᱟᱱᱟ ᱛᱟᱦᱚᱞᱮ
ᱦᱮᱸ ᱦᱮᱸ ᱮᱠᱫᱚᱢ ᱜᱮ
ᱚ ᱢᱚᱴᱟᱢᱩᱴᱤ ᱟᱞᱮ ᱥᱮᱫ ᱫᱚ ᱱᱚᱜᱼᱚᱭ ᱟᱨ ᱠᱤᱪᱷᱩ ᱫᱤᱱ ᱯᱚᱨ ᱠᱷᱟᱱ ᱜᱮᱞᱮ ᱨᱚᱦᱚᱭᱟ ᱦᱳᱭ ᱥᱮ ᱟᱨ ᱛᱟᱦᱚᱞᱮ ᱚᱸᱰᱮ ᱫᱚ ᱛᱤᱱᱟᱹᱜ ᱦᱚᱲ ᱯᱮ ᱛᱟᱦᱮᱸᱱ ᱜᱮᱭᱟ
ᱛᱟᱦᱮᱸᱱ ᱜᱮᱭᱟᱞᱮ ᱟᱹᱰᱤ ᱦᱚᱲ ᱜᱮ ᱟᱫᱚ ᱱᱤᱛᱚᱜ ᱫᱚ ᱱᱟᱦᱟᱜ ᱵᱟᱨ ᱦᱚᱲ ᱜᱮ ᱢᱮᱱᱟᱜ ᱞᱤᱧᱟᱹ
ᱟᱪᱪᱷᱟ ᱢᱟᱱᱮ ᱵ ᱵᱟᱱᱟ ᱵᱟᱨ ᱦᱚᱲ ᱜᱮ ᱠᱚᱞᱮᱡᱽ ᱨᱮᱜᱮᱵᱮᱱ ᱯᱟᱲᱦᱟᱜᱼᱟ ᱵᱟᱝ?
ᱦᱳᱭ ᱦᱳᱭ
ᱟᱪᱪᱷᱟ ᱟᱪᱪᱷᱟ ᱟᱪᱪᱷᱟ ᱪᱮᱫ ᱢᱟᱱᱮ ᱵᱟᱝᱞᱟ ᱢᱤᱰᱤᱭᱟᱢ ᱥᱮ ᱥᱟᱱᱛᱟᱞᱤ ᱢᱤᱰᱤᱭᱟᱢ ᱛᱮ
ᱵᱟᱝᱟ ᱟᱹᱞᱤᱧ ᱫᱚ ᱵᱟᱱᱟ ᱦᱚᱲ ᱜᱮ ᱥᱟᱱᱛᱟᱞᱤ ᱢᱤᱰᱤᱭᱟᱢ
ᱟᱪᱪᱷᱟ ᱟᱪᱪᱷᱟ ᱟᱹᱰᱤ ᱱᱟᱯᱟᱭ ᱟᱵᱚᱣᱟᱜ ᱡᱟᱱᱟᱢ ᱯᱟᱹᱨᱥᱤ ᱛᱮᱵᱤᱱ ᱯᱟᱲᱦᱟᱜ ᱠᱟᱱᱟ
ᱦᱮᱸ ᱦᱮᱸ
ᱟᱪᱪᱷᱟ ᱟᱪᱪᱷᱟ ᱛᱚ ᱛᱟᱦᱚᱞᱮ ᱪᱮᱫ ᱥᱟᱛᱟᱢ ᱠᱚ ᱢᱮᱱᱟᱜ ᱛᱟᱵᱤᱱᱟ
ᱥᱟᱛᱟᱢ ᱫᱚ ᱱᱟᱦᱟᱜ
ᱟᱸᱡᱚᱢᱚᱜ ᱠᱟᱱᱟ ᱦᱮᱞᱳ
ᱦᱮᱸ ᱟᱸᱡᱚᱢᱚᱜ ᱠᱟᱱᱟ
ᱦᱮᱸ ᱞᱟᱹᱭᱫᱟ ᱞᱤᱧ ᱪᱮᱫ ᱥᱟᱛᱟᱢ ᱠᱚᱵᱤᱱ ᱫᱚᱦᱚ ᱟᱠᱟᱫᱟ ᱟᱨᱠᱤ
ᱥᱟᱛᱟᱢ ᱫᱚ ᱥᱟᱱᱛᱟᱞᱤ ᱢᱮᱱᱟᱜᱼᱟ ᱦᱤᱥᱴᱨᱤ ᱢᱮᱱᱟᱜᱼᱟ ᱢᱮᱱᱫᱚ ᱱᱟᱜᱟᱢ ᱦᱮᱸ ᱛᱟᱨᱯᱚᱨᱮ
ᱟᱪᱪᱷᱟ ᱟᱪᱪᱷᱟ ᱟᱪᱪᱷᱟ ᱱᱤᱛᱳᱜ ᱫᱚ ᱛᱟᱞᱦᱮ ᱚᱠᱟᱴᱟᱜ ᱤᱭᱟᱨ ᱪᱟᱞᱟᱜ ᱠᱟᱱ ᱛᱟᱵᱤᱱᱟ
ᱱᱤᱛᱚᱜ ᱫᱚ ᱥᱮᱠᱮᱱᱰ ᱤᱭᱟᱨ ᱪᱟᱞᱟᱜ ᱠᱟᱱᱟ
ᱥᱮᱠᱮᱱᱰ ᱤᱭᱟᱨ ᱛᱟᱦᱚᱞᱮ ᱱᱟᱜᱟᱢ ᱱᱟᱜᱟᱢ ᱛᱚ ᱢᱮᱱᱟᱜ ᱛᱟᱹᱵᱤᱱᱟ ᱛᱟᱞᱦᱮ ᱢᱚᱴᱟᱢᱩᱴᱤ ᱟᱪᱪᱷᱟ ᱢᱤᱫᱴᱟᱝ ᱤᱭᱟᱹ ᱵᱤᱱ ᱞᱟᱹᱭ ᱫᱟᱲᱮᱭᱟ ᱞᱤᱧᱟ ᱱᱚᱣᱟ ᱡᱟᱦᱟᱸ ᱟᱵᱚᱣᱟᱜ ᱚᱱᱟ ᱠᱚ ᱞᱟᱹᱭᱟ ᱵᱟᱫᱚᱞᱤ ᱜᱟᱲ ᱠᱚᱭᱰᱟ ᱜᱟᱲ ᱚᱱᱟ ᱨᱮᱱᱟᱜ ᱠᱟᱹᱴᱤᱡ ᱡᱟᱦᱟᱸᱱᱟᱜ ᱵᱮᱱ ᱞᱟᱹᱭ ᱫᱟᱲᱮᱭᱟᱞᱤᱧᱟ ᱠᱤ ᱡᱮᱦᱮᱛᱩ ᱱᱟᱜᱟᱢᱮᱫ ᱠᱛᱚ ᱢᱮᱱᱟᱜ-ᱟ ᱞᱟᱹᱭ ᱠᱮᱜ ᱟᱹᱵᱤᱱ ᱛᱚ ᱚᱱᱟ ᱦᱤᱥᱟᱹᱵ ᱛᱮᱞᱤᱧ ᱠᱩᱞᱤ ᱠᱮᱫ ᱵᱤᱱᱟ ᱟᱫᱚ ᱡᱩᱫᱤ ᱵᱟᱵᱤᱱ ᱞᱟᱹᱭ ᱫᱟᱲᱮᱭᱟᱜ-ᱟ, ᱚᱱᱟ ᱫᱚ ᱠᱚᱱᱳ ᱵᱮᱯᱟᱨ ᱵᱟᱝ ᱠᱟᱱᱟ ᱦᱳᱭ ᱥᱮ, ᱠᱟᱹᱴᱤᱡ ᱡᱩᱫᱤ ᱵᱤᱱ ᱞᱟᱹᱭ ᱫᱟᱲᱭᱟᱹᱧ ᱠᱷᱟᱡ ᱠᱟᱹᱴᱤᱡ ᱱᱟᱯᱟᱭ ᱠᱚᱜᱼᱟ ᱾
ᱩᱱᱟᱹᱜ ᱫᱚ ᱟᱹᱞᱤᱧ ᱚᱱᱟ ᱠᱚ ᱤᱫᱤ ᱠᱟᱛᱮᱜ ᱵᱟᱞᱤᱧ ᱞᱟᱹᱭ ᱫᱟᱲᱮᱭᱟᱜ ᱠᱟᱱᱟ ᱩᱱᱟᱹᱜ ᱵᱟᱹᱞᱤᱧ ᱵᱟᱲᱟᱭᱟ ᱩᱱᱟᱹᱜ
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ᱾ ᱴᱷᱤᱠ ᱜᱮᱭᱟ ᱚᱱᱟ ᱫᱚ ᱟᱹᱰᱤ ᱦᱚᱲᱜᱮ ᱵᱟᱠᱚ ᱵᱟᱲᱟᱭᱟ ᱛᱚ ᱚᱱᱟ ᱡᱟᱦᱟᱸ ᱟᱵᱚᱣᱟᱜ
ᱦᱮ᱾
ᱟᱵᱚᱣᱟᱜ ᱡᱟᱦᱟᱸ ᱱᱟᱜᱟᱢ ᱠᱟᱱᱟ, ᱟᱨᱠᱤ᱾ ᱢᱟᱱᱮ ᱡᱟᱦᱟᱸ ᱦᱚᱨᱚᱯᱯᱟ ᱥᱚᱵᱷᱚᱛᱟ ᱢᱚᱦᱮᱱᱡᱚ ᱫᱟᱲᱚ ᱥᱚᱵᱷᱚᱛᱟ ᱚᱱᱟ ᱠᱚᱜᱮ ᱵᱟᱝᱢᱟ ᱞᱟᱹᱭᱟ ᱠᱚ ᱚᱱᱠᱟ ᱮ ᱟᱵᱚᱣᱟᱜ ᱪᱟᱹᱭ ᱜᱟᱲ ᱪᱟᱢᱯᱟ ᱜᱟᱲ ᱚᱱᱠᱟᱱᱟᱜ ᱢᱤᱫᱴᱟᱝ ᱚᱱᱟ ᱠᱚ ᱵᱟᱹᱵᱤᱱ ᱵᱟᱲᱟᱭ ᱛᱮ ᱦᱤᱱᱥ᱾
ᱦᱮᱸ ᱦᱮᱸ ᱦᱮᱸ ᱟᱸᱡᱚᱢ ᱦᱩ ᱟᱠᱟᱱᱟ, ᱯᱟᱲᱦᱟᱣ ᱦᱩ ᱟᱠᱟᱱ ᱜᱮᱭᱟ ᱟᱫᱚ ᱩᱱᱟᱹᱜ ᱫᱚ ᱱᱟᱦᱟᱜ ᱩᱭᱦᱟᱹᱨ ᱵᱟᱭ ᱦᱤᱡᱩᱜ ᱠᱟᱱᱟ ᱚᱱᱟᱛᱮ᱾ ᱵᱟᱝᱤᱧ ᱞᱟᱹᱭ ᱫᱟᱲᱮᱭᱟᱜ ᱠᱟᱱᱟ᱾
ᱚ᱾ ᱟᱪᱪᱷᱟ ᱟᱪᱪᱷᱟ ᱟᱪᱪᱷᱟ᱾ ᱵᱟᱱᱟᱦᱚᱲᱟᱜ ᱜᱮ ᱵᱟᱱᱟᱦᱚᱲ ᱜᱮ ᱱᱟᱜᱟᱢ ᱢᱮᱱᱟᱜ ᱛᱟᱵᱤᱱᱟ?
ᱦᱮᱸ ᱦᱮᱸ᱾
ᱟᱪᱪᱷᱟ ᱟᱪᱪᱷᱟ ᱟᱪᱪᱷᱟ᱾ ᱟᱪᱪᱷᱟ ᱟᱹᱰᱤ ᱱᱟᱯᱟᱭ, ᱛᱚ ᱢᱚᱴᱟᱢᱩᱴᱤ ᱚᱱᱟ ᱠᱚᱫᱚ ᱠᱟᱹᱴᱤᱡ ᱵᱟᱲᱟᱭ ᱫᱚᱨᱠᱟᱨ ᱠᱟᱱᱟ ᱦᱮᱸᱥᱮ᱾
ᱦᱩᱸ ᱦᱩᱸ᱾ ᱚᱱᱟ ᱫᱚ ᱱᱟᱦᱟᱜ ᱥᱮᱬᱟᱭ ᱦᱩᱭᱩᱜᱼᱟ ᱵᱟᱹᱭ ᱵᱟᱹᱭ ᱛᱮ᱾
ᱦᱮᱸ ᱦᱮᱸ ᱢᱚᱴᱟᱢᱩᱴᱤ ᱚᱸᱰᱮ ᱡᱟᱦᱟᱸᱭ ᱟᱵᱚᱨᱮᱱ ᱟᱵᱚᱨᱮᱱ ᱫᱚ ᱵᱟᱝ ᱢᱟᱱᱮ ᱜᱚᱝᱠᱮ ᱠᱚ ᱟᱨᱠᱤ ᱡᱟᱦᱟᱸ ᱥᱟᱱᱛᱟᱲ ᱢᱤᱰᱤᱭᱟᱢ ᱨᱮᱱ ᱦᱳᱭᱥᱮ, ᱛᱚ ᱩᱱᱠᱩ ᱠᱟᱹᱴᱤᱡ ᱠᱩᱞᱤ ᱵᱩᱡᱷᱟᱹᱣ ᱠᱚᱯᱮ ᱡᱮ ᱱᱚᱝᱠᱟ ᱟᱵᱚᱣᱟᱜ ᱡᱟᱦᱟᱸ ᱪᱟᱹᱭ ᱜᱟᱲ, ᱪᱟᱢᱯᱟ ᱜᱟᱲ, ᱛᱟᱦᱚᱞᱮ ᱚᱱᱟ ᱫᱚ ᱚᱠᱟ ᱥᱟᱞᱟᱜ ᱥᱚᱝᱡᱩᱠ ᱛᱚ ᱢᱮᱱᱟᱜᱼᱟ ᱦᱮᱸ ᱥᱮ᱾
ᱦᱮᱸ ᱚᱱᱟ ᱫᱚ ᱱᱟᱦᱟᱜ ᱠᱩᱞᱤ ᱡᱚᱝ ᱦᱩᱭᱩᱜᱼᱟ ᱵᱟᱲᱟᱭ ᱦᱩᱭᱩᱜᱼᱟ᱾
ᱦᱮᱸ ᱚᱱᱟ ᱠᱚᱫᱚ ᱵᱟᱲᱟᱭ ᱫᱚᱨᱠᱟᱨ ᱠᱟᱱᱟ ᱥᱮ ᱡᱮᱦᱮᱛᱩ ᱟᱵᱚ ᱢᱟᱱᱮ ᱟᱯᱮ ᱠᱚᱞᱮᱡᱽ ᱨᱮᱯᱮ ᱯᱟᱲᱦᱟᱜ ᱠᱟᱱ ᱛᱟᱵᱚᱱᱟ᱾ ᱛᱟᱦᱞᱮ ᱚᱱᱟ ᱠᱚᱫᱚ, ᱚᱠᱚᱭ ᱵᱟᱲᱟᱭᱟᱭ ᱞᱟᱹᱭ ᱢᱮ ᱢᱟ᱾ ᱡᱟᱦᱟᱸᱭ ᱠᱚ ᱟᱹᱛᱩ ᱫᱤᱥᱚᱢ ᱨᱮᱠᱚ ᱛᱟᱦᱮᱱ ᱠᱟᱱᱟ ᱡᱟᱦᱟᱸᱭ ᱠᱚ ᱵᱟᱠᱚ ᱯᱟᱲᱦᱟᱜ ᱠᱟᱱᱟ? ᱩᱱᱠᱩ ᱠᱚ ᱚᱱᱟᱠᱚ ᱛᱚᱞᱟᱥ ᱠᱚ ᱦᱟᱛᱟᱣᱟ? ᱩᱱᱠᱩ ᱫᱚ ᱵᱟᱠᱚ ᱦᱟᱛᱟᱣᱟ᱾
ᱵᱟᱝᱟᱱᱟ ᱩᱱᱠᱩ ᱫᱚ ᱵᱟᱲᱟᱭ ᱠᱟᱛᱷᱟ ᱫᱚ ᱵᱟᱝ ᱠᱟᱱᱟ᱾ ᱚᱱᱟ ᱫᱚ ᱟᱞᱮ ᱠᱚᱣᱟᱜ ᱜᱮᱥᱮ ᱟᱵᱚ ᱠᱚᱣᱟᱜ ᱜᱮ ᱵᱟᱲᱟᱭ ᱨᱮᱱᱟᱜ ᱠᱟᱛᱷᱟ ᱫᱚ᱾ ᱤᱧ ᱱᱟᱦᱟᱜ ᱱᱤᱛᱚᱝ ᱵᱟᱹᱧ ᱵᱟᱲᱟᱭᱟ ᱩᱱᱟᱹᱜ ᱫᱚ ᱩᱱᱟᱹᱜ ᱯᱩᱥᱴᱟᱹᱣ ᱥᱟᱹᱦᱤᱡ ᱚᱱᱟ ᱤᱫᱤ ᱠᱟᱛᱮᱫ᱾
ᱮᱠᱫᱚᱢ ᱮᱠᱫᱚᱢ ᱮᱠᱫᱚᱢ᱾ ᱟᱪᱪᱷᱟ ᱛᱟᱦᱚᱞᱮ ᱢᱚᱴᱟᱢᱩᱴᱤ ᱴᱤ, ᱱᱤᱛᱚᱜ ᱫᱚ ᱱᱟᱦᱟᱜ ᱛᱟᱦᱚᱞᱮ ᱪᱟᱥᱵᱟᱥ ᱠᱚᱫᱚ ᱦᱟᱜ ᱟᱹᱰᱤ ᱜᱮ ᱫᱤᱨᱤ ᱜᱮ ᱛᱟᱯᱮᱭᱟ᱾ ᱛᱟᱭᱛᱚ?
ᱦᱮᱸ᱾ ᱠᱟᱹᱴᱤᱡ ᱫᱮᱨᱤ ᱧᱚᱜ ᱜᱮ ᱛᱟᱞᱮᱭᱟ ᱟᱞᱮᱭᱟᱜ ᱫᱚ᱾
ᱟᱪᱪᱷᱟ ᱟᱪᱪᱷᱟ ᱟᱪᱪᱷᱟ᱾ ᱢᱚᱴᱟ ᱢᱩᱴᱤ ᱱᱚᱛᱮ ᱟᱞᱮ ᱟᱞᱮ ᱫᱤᱥᱚᱢ ᱨᱮ ᱱᱤᱛᱚᱜ ᱚᱱᱟ ᱵᱩᱨᱩ ᱵᱚᱸᱜᱟ ᱠᱚ ᱦᱩᱭᱱᱟ ᱚᱱᱟ ᱠᱚᱯᱮ ᱟᱸᱡᱚᱢ ᱵᱟᱲᱟ ᱟᱠᱟᱜᱼᱟ ᱥᱮ ᱵᱟᱝ?
ᱦᱮᱸ ᱟᱸᱡᱚᱢ ᱫᱚ ᱦᱩᱭ ᱟᱠᱟᱱᱟ ᱢᱮᱱᱠᱷᱟᱱ ᱧᱮᱞ ᱫᱚ ᱦᱟᱜ ᱟᱹᱣᱨᱤᱭᱟᱜ-ᱟ᱾ ᱵᱟᱝᱞᱮ ᱧᱮᱞ ᱟᱠᱟᱫᱟ᱾ ᱛᱚᱵᱮ ᱟᱸᱡᱚᱢ ᱫᱚ ᱦᱩᱭ ᱟᱠᱟᱱᱟ᱾ ᱱᱮᱛᱟᱨ ᱫᱚ ᱤᱱᱴᱟᱨᱱᱮᱴ ᱠᱚᱨᱮ ᱦᱚᱸ ᱧᱮᱞᱚᱜᱚᱜ ᱠᱟᱱᱟ ᱚᱱᱟ ᱠᱚᱫᱚ᱾
ᱦᱩᱸ ᱦᱩᱸ ᱤᱱᱴᱟᱨᱱᱮᱴ ᱠᱚᱨᱮ ᱢᱟ ᱱᱤᱛᱚᱜ ᱫᱚ ᱟᱹᱰᱤ ᱟᱭᱢᱟ ᱤᱭᱩᱴᱩᱵᱟᱨ ᱠᱚᱠᱚ ᱛᱩᱫ ᱟᱠᱟᱱᱟ᱾ ᱵᱞᱚᱜᱟᱨ ᱠᱚ ᱦᱮᱸᱥᱮ ᱛᱟᱯᱚᱨ ᱟᱹᱰᱤ ᱟᱭᱢᱟ ᱯᱷᱮᱥᱵᱩᱠ ᱠᱚ ᱯᱮᱡᱽ ᱤᱱᱥᱴᱟᱜᱟᱨᱟᱢ ᱯᱮᱡᱽ᱾
ᱚᱱᱟ ᱠᱚ ᱠᱷᱚᱱ ᱜᱮ ᱧᱮᱞ ᱦᱩᱭ ᱟᱠᱟᱱᱟ᱾ ᱥᱮᱱ ᱠᱟᱛᱮᱫ ᱫᱚ ᱵᱟᱝ ᱧᱮᱞ ᱦᱩᱭ ᱟᱠᱟᱱᱟ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾ ᱱᱮᱛᱟᱨ ᱫᱚ ᱱᱚᱣᱟ ᱡᱟᱦᱟᱸ ᱢᱳᱵᱟᱭᱤᱞ ᱢᱮᱱᱟᱜ ᱛᱟᱵᱚᱱᱟ᱾ ᱚᱱᱟ ᱫᱟᱨᱟᱭ ᱛᱮ ᱜᱚᱴᱟ ᱫᱤᱥᱚᱢ ᱵᱚᱱ ᱧᱮᱞ ᱫᱟᱲᱮᱭᱟᱜ ᱠᱟᱱᱟ᱾
ᱮᱠᱫᱚᱢ ᱮᱠᱫᱚᱢ ᱦᱮᱸ
ᱡᱟᱦᱟᱸᱭ ᱵᱤᱜᱽᱜᱟᱱᱤ ᱠᱚ ᱱᱚᱣᱟ ᱠᱚ ᱛᱮᱭᱟᱨ ᱠᱟᱫᱟ ᱚᱱᱟ ᱡᱟᱦᱟᱸᱭ ᱥᱟᱬᱮᱥᱤᱭᱟᱹ ᱠᱚ ᱟᱨ ᱜᱷᱤ ᱟᱪᱪᱷᱟ ᱩᱱᱠᱩ ᱢᱟᱱᱮ ᱪᱤᱠᱟ ᱞᱟᱹᱭ ᱠᱟᱛᱮ ᱵᱚᱱ ᱥᱟᱨᱦᱟᱣ ᱠᱚᱣᱟ ᱦᱟ ᱚᱱᱟ ᱫᱚ ᱟᱵᱚ ᱴᱷᱮᱱ ᱦᱚᱸ ᱤᱭᱟᱹ ᱫᱚ ᱵᱟᱹᱱᱩᱜᱼᱟ ᱵᱩᱡᱷᱟᱹᱣ
ᱦᱮᱸ ᱦᱮᱸ ᱟᱵᱚ ᱱᱚᱣᱟᱛᱮ ᱟᱹᱰᱤ ᱜᱮᱵᱚᱱ ᱩᱯᱚᱠᱟᱨᱚᱜ ᱠᱟᱱ ᱜᱮᱭᱟ ᱚᱱᱮ ᱠᱤᱪᱷᱩ ᱜᱮ᱾
ᱩᱱᱠᱩ ᱞᱟᱦᱟᱛᱮ ᱚᱱᱮ
ᱟᱵᱚ ᱵᱚᱱ ᱵᱟᱲᱟᱭ ᱫᱟᱲᱮᱭᱟᱜ ᱠᱟᱱᱟ ᱤᱱᱴᱟᱨᱱᱮᱴ ᱠᱷᱚᱱ ᱯᱷᱳᱱ ᱠᱷᱚᱱ᱾
ᱦᱩᱸ ᱦᱩᱸ ᱩᱱᱠᱩ ᱢᱟᱱᱮ ᱟᱠᱚᱣᱟᱜ ᱢᱤᱫᱴᱟᱝ ᱢᱤᱫᱴᱟᱝ ᱢᱟᱱᱮ ᱟᱵᱤᱥᱠᱟᱨ ᱪᱮᱛᱟᱱ ᱨᱮ ᱟᱠᱚᱣᱟᱜ ᱢᱤᱫᱴᱟᱝ ᱢᱤᱫᱴᱟᱱ ᱡᱤᱭᱚᱱ ᱠᱚ ᱤᱭᱟᱹᱜ ᱡᱩ ᱴᱷᱮᱞᱟᱣ ᱜᱤᱰᱤ ᱟᱠᱟᱫ ᱛᱟᱠᱚᱣᱟ᱾ ᱦᱮᱸ ᱥᱮ᱾ ᱩᱵ ᱠᱚ ᱯᱟᱲᱩ ᱟᱠᱟᱫ ᱛᱟᱠᱚᱣᱟ ᱩᱵ ᱠᱚ ᱯᱟᱲᱩ ᱦᱚᱪᱚ ᱟᱠᱟᱫ ᱛᱟᱠᱚᱣᱟ᱾ ᱦᱮᱞᱳ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱞᱟᱹᱭ ᱢᱮ?
ᱱᱮᱴ ᱱᱮᱴ ᱫᱱ ᱠᱷᱟᱱ ᱠᱟᱹᱴᱤᱡ ᱯᱨᱚᱵᱞᱚᱢ ᱦᱩᱭᱩᱜ ᱛᱟᱵᱮᱱᱟ ᱵᱟᱝᱧ ᱵᱟᱹᱧ ᱟᱸᱡᱚᱢᱮᱫ ᱛᱟᱦᱮᱱᱟ
ᱱᱤᱛᱚᱝ ᱟᱸᱡᱚᱢᱚᱜ ᱠᱟᱱᱟ?
ᱦᱩᱸ ᱦᱩᱸ ᱦᱤᱛᱳᱜ ᱟᱸᱡᱚᱢᱚᱜ ᱠᱟᱱᱟ
ᱚ ᱟᱵᱮᱱ ᱫᱚ ᱪᱮᱫ ᱠᱚᱵᱮᱱ ᱪᱤᱠᱟᱹᱭᱮᱫᱼᱟ ᱛᱟᱞᱮ ᱫᱚ
ᱦᱮᱸ ᱟᱞᱤᱧ ᱫᱚ ᱱᱟᱦᱟᱜ ᱦᱟᱤᱛᱚᱜ ᱫᱚ ᱟᱛᱳ ᱫᱤᱥᱚᱢ ᱠᱚᱨᱮ ᱜᱮ ᱢᱮᱱᱟᱜ ᱞᱤᱧᱟ ᱛᱚ ᱪᱟᱥ ᱵᱟᱟᱥ ᱠᱚ ᱟᱨᱠᱤ ᱰᱟᱝᱨᱟ ᱠᱚ ᱠᱟᱲᱟ ᱠᱚ ᱟᱨᱠᱤ ᱦᱟᱛᱟᱣ ᱦᱳᱭ ᱟᱠᱟᱱᱟ ᱰᱷᱮᱨ ᱜᱮ ᱜᱩᱯᱤ ᱵᱟᱝ ᱦᱳᱭᱳᱜ ᱠᱟᱱᱟ
ᱟᱵᱮᱱ ᱫᱚ ᱯᱟᱲᱦᱟᱣ ᱠᱚᱫᱚ ᱵᱟᱵᱮᱱ ᱠᱩᱥᱤᱭᱟᱜᱼᱟ ᱥᱮ ᱪᱮᱫ?
ᱦᱮᱸ ᱯᱟᱲᱦᱟᱣ ᱠᱚ ᱵᱚᱞᱛᱮ ᱟᱞᱤᱧ ᱫᱚ ᱯᱟᱲᱦᱟᱣ ᱨᱮᱱᱟᱜ ᱤᱪᱪᱷᱟᱹ ᱫᱚ ᱛᱟᱦᱮᱸ ᱠᱟᱱ ᱛᱟᱹᱞᱤᱧᱟ ᱢᱮᱱᱠᱷᱟᱱ ᱚᱱᱠᱟ ᱚᱲᱟᱜ ᱨᱮᱱᱟᱜ ᱟᱱᱟᱴ ᱮᱴᱠᱮᱴᱚᱬᱮ ᱠᱷᱟᱹᱛᱤᱨ ᱢᱟᱱᱮ ᱞᱟᱯᱷᱟᱝ ᱥᱮᱫ ᱫᱚ ᱵᱟᱹᱞᱤᱧ ᱪᱟᱞᱟᱣ ᱫᱟᱲᱮᱭᱟᱫᱟ
ᱟᱪᱪᱷᱟ ᱛᱚᱵᱮ ᱢᱮᱫ ᱢᱟᱨᱥᱟᱞ ᱫᱚᱵᱮᱱ ᱯᱟᱲᱦᱟᱣ ᱟᱠᱟᱱᱟ ᱛᱚ?
ᱦᱮᱸ ᱦᱮᱸ ᱚᱱᱠᱟ ᱫᱚ ᱦᱮᱸ ᱟᱫᱚ ᱦᱤᱛᱚᱜ ᱫᱚ ᱱᱟᱦᱟᱜ ᱱᱚᱜᱼᱚᱭ ᱠᱟᱰᱟ ᱠᱚ ᱜᱩᱯᱤ ᱵᱟᱲᱟ ᱦᱩᱭᱩᱜ ᱠᱟᱱᱟ ᱰᱟᱹᱝᱨᱤ ᱠᱚ ᱜᱩᱯᱤ ᱵᱟᱲᱟ ᱦᱩᱭᱩᱜ ᱠᱟᱱᱟ᱾
ᱚᱦᱸ ᱩᱱᱠᱩ ᱦᱚ ᱟᱹᱥᱩᱞ ᱫᱚᱨᱠᱟᱨ
ᱮᱠᱫᱚᱢ ᱮᱠᱫᱚᱢ ᱟᱨ ᱱᱚᱰᱮ ᱢᱟᱱᱮ ᱮᱢᱚᱱ ᱟᱞᱮᱼᱼ ᱥᱮᱫ ᱫᱚ ᱤᱭᱟᱹ ᱢᱮᱱᱟᱜ ᱟᱥᱮ ᱢᱚᱴᱟᱢᱩᱴᱤ ᱛᱚᱣᱟ ᱠᱚ ᱮᱢ ᱮᱫᱟ ᱵᱷᱟᱜᱤ ᱜᱮᱠᱚ ᱮᱢ ᱮᱫᱟ ᱟᱨᱠᱤ ᱢᱚᱴᱟᱢᱩᱴᱤ ᱫᱤᱱ ᱫᱚ ᱪᱟᱞᱟᱜᱼᱟ ᱟᱨᱠᱤ᱾
ᱦᱮᱸ ᱦᱮᱸ
ᱡᱟᱦᱟᱸ ᱞᱮᱠᱟ ᱠᱟᱛᱮᱜ ᱜᱮᱛᱚ ᱞᱟᱡ ᱫᱟᱠᱟ ᱛᱚ ᱫᱚᱨᱠᱟᱨ ᱛᱚ ᱡᱟᱦᱟᱸ ᱞᱮᱠᱟ ᱠᱟᱛᱮᱜ ᱜᱮ ᱪᱟᱞᱟᱣ ᱛᱚ ᱦᱩᱭᱩᱜᱼᱟ᱾
ᱮᱠᱫᱚᱢ ᱮᱠᱫᱚᱢ
ᱦᱮᱸ
ᱟᱯᱮ ᱟᱯᱮ ᱫᱚ ᱟᱹᱰᱤ ᱞᱟᱯᱷᱟᱝ ᱥᱮᱪᱮᱫ ᱯᱮ ᱪᱟᱞᱟᱣᱮᱱ ᱛᱟᱵᱚᱱᱟ ᱦᱳᱭ ᱥᱮ
ᱦᱮᱸ ᱦᱮᱡ ᱦᱳᱭ ᱟᱠᱟᱱ ᱜᱮᱭᱟ ᱞᱟᱯᱷᱟᱝ ᱜᱮ ᱱᱟᱦᱟᱜ
ᱦᱮᱸ ᱦᱮᱸ ᱛᱚ ᱢᱚᱴᱟᱢᱩᱴᱤ ᱛᱟᱦᱞᱮ ᱚᱲᱟᱜ ᱠᱚᱨᱮ ᱫᱚ ᱠᱚ ᱚᱠᱟ ᱠᱚ ᱢᱮᱱ ᱜᱮᱭᱟ ᱛᱚ ᱡᱮ ᱪᱟᱹᱠᱨᱤ ᱧᱟᱢ ᱦᱩᱭᱩᱜᱼᱟ?
ᱦᱮᱸ ᱚᱱᱠᱟ ᱫᱚᱠᱚ ᱢᱮᱱ ᱜᱮᱭᱟ ᱟᱨ ᱚᱱᱟ ᱫᱚᱵᱚᱱ ᱟᱥᱚᱜ ᱜᱮᱭᱟ ᱯᱟᱲᱦᱟᱜ ᱠᱟᱱᱟ ᱵᱚᱱ ᱢᱮᱱᱛᱮ ᱥᱮ ᱯᱟᱲᱦᱟᱜ ᱠᱟᱱᱟᱱᱟᱹᱧ ᱢᱮᱱᱛᱮ ᱫᱚ᱾ ᱚᱱᱟᱫᱚ ᱡᱚᱛᱚ ᱦᱚᱲ ᱜᱮᱠᱚ ᱟᱥᱚᱜ ᱜᱮᱭᱟ ᱚᱲᱟᱜ ᱦᱚᱲ ᱦᱚᱸᱠᱚ ᱟᱥᱚᱜᱼᱟ ᱤᱧ ᱦᱚᱸᱧ ᱟᱥᱚᱜᱼᱟ ᱡᱟᱛᱮᱧ ᱧᱟᱢ ᱢᱟ᱾
ᱟᱪᱪᱷᱟ ᱟᱪᱪᱷᱟ ᱟᱪᱪᱷᱟ ᱟᱪᱪᱷᱟ ᱮᱠᱫᱚᱢ ᱮᱠᱫᱚᱢ ᱢᱮᱱᱠᱷᱟᱱ ᱥᱩᱫᱷᱩ ᱤᱧᱫᱩᱧ ᱞᱟᱹᱭᱟ᱾ ᱛᱷᱩ ᱮᱠᱮᱱ ᱪᱟᱠᱨᱤ ᱠᱚᱭᱚᱜ ᱠᱟᱛᱮ ᱫᱚ ᱟᱞᱚ ᱯᱮ ᱛᱟᱦᱮᱱ ᱛᱟᱵᱚᱱᱟ ᱦᱳᱭ ᱥᱮ?
ᱦᱮᱸ ᱦᱮᱸ ᱮᱴᱟᱜ ᱥᱮᱫ ᱫᱚ ᱧᱮᱞ ᱦᱩᱭᱩᱜᱼᱟ ᱡᱷᱚᱛᱚ ᱞᱮᱠᱟᱱᱟᱜ ᱠᱟᱹᱢᱤ ᱦᱩᱭᱩᱜᱼᱟ ᱡᱷᱚᱛᱚ ᱞᱮᱠᱟᱱᱟᱜ
ᱮᱠᱫᱚᱢ ᱮᱠᱫᱚᱢ ᱦᱮᱛᱟᱨ ᱦᱮᱛᱟᱨ ᱡᱟᱦᱟᱸ ᱤᱭᱟᱹ ᱠᱟᱱᱟ ᱟᱨᱠᱤ ᱪᱟᱞᱟᱜ ᱠᱟᱱᱟ ᱥᱤᱡᱩᱭᱮᱥᱚᱱ ᱱᱤᱛᱚᱜ ᱫᱚ ᱯᱟᱲᱦᱟᱣ ᱠᱟᱛᱮᱜ ᱪᱟᱹᱠᱨᱤ ᱵᱟᱝ ᱦᱚᱸᱢᱚ ᱧᱟᱢ ᱫᱟᱲᱮᱭᱟᱜᱼᱟ, ᱚᱱᱠᱟᱱᱟᱜ ᱢᱤᱫᱴᱟᱝ ᱥᱤᱪᱩᱭᱮᱥᱚᱱ ᱪᱟᱞᱟᱜ ᱠᱟᱱᱟ᱾
ᱦᱮᱸ ᱟᱫᱚ ᱪᱟᱹᱠᱨᱤ ᱵᱟᱝ ᱧᱟᱢᱚᱜ ᱠᱟᱱ ᱠᱷᱟᱹᱛᱤᱨ ᱵᱟᱢ ᱯᱟᱲᱦᱟᱜᱼᱟ, ᱮᱢᱚᱱᱴᱟᱜ ᱫᱚ ᱵᱟᱝᱼᱟ, ᱯᱟᱲᱦᱟᱣ ᱫᱚ ᱠᱩᱥᱤᱭᱟᱜ ᱦᱩᱭᱩᱜᱼᱟ᱾ ᱯᱟᱲᱦᱟᱜ ᱫᱚ ᱫᱚᱨᱠᱟᱨ ᱜᱮ᱾ ᱡᱩᱫᱤ ᱵᱟᱝ ᱮᱢ ᱯᱟᱲᱦᱟᱜᱼᱟ ᱨᱟᱹᱥᱠᱟᱹ ᱞᱮᱥᱟᱨᱮᱢ ᱪᱟᱞᱟᱜᱼᱟ ᱱᱚᱣᱟ ᱡᱤᱭᱚᱱ ᱨᱮ ᱮᱢᱚᱱ ᱫᱤᱱ ᱱᱮᱛᱟᱨ ᱫᱚ ᱵᱟᱢ ᱯᱟᱲᱦᱟᱣ ᱞᱮᱱᱠᱷᱟᱱ ᱫᱚ ᱟᱢ ᱫᱚ ᱪᱮᱫ ᱦᱚᱸ ᱵᱟᱢ ᱜᱚᱡᱟ ᱠᱩᱧ ᱨᱚᱴᱮ ᱞᱮᱠᱟ ᱜᱮᱢ ᱛᱟᱦᱮᱱᱟ᱾
ᱮᱠᱫᱚᱢ ᱮᱠᱫᱚᱢ ᱮᱠᱫᱚᱢ ᱥᱟᱹᱨᱤ ᱠᱟᱛᱷᱟ ᱜᱮᱢ ᱢᱮᱱ ᱠᱟᱜᱼᱟ ᱟᱨ ᱟᱵᱚ ᱩᱱᱟᱹᱜ ᱫᱤᱱ ᱱᱚᱜᱼᱚᱭ ᱥᱟᱱᱛᱟᱲ ᱠᱚ ᱟᱵᱚ ᱞᱟᱦᱟ ᱥᱮᱫ ᱵᱟᱵᱚᱱ ᱪᱟᱞᱟᱣ ᱫᱟᱲᱮ ᱠᱟᱣᱫᱟ ᱚᱱᱟ ᱱᱟᱜ ᱢᱤᱫ ᱢᱤᱫᱴᱟᱝ ᱜᱮ ᱠᱟᱨᱚᱱ ᱠᱟᱱᱟ ᱡᱟᱦᱟᱸ ᱫᱚ ᱢᱤᱫᱴᱟᱝ ᱚᱱᱟ ᱜᱩᱱᱰᱤ ᱠᱷᱚᱱᱟᱜ ᱵᱟᱭᱨᱮ ᱥᱮᱫ ᱵᱟᱵᱚᱱ ᱥᱮᱛᱼᱼ ᱢᱟᱱᱮ ᱵᱟᱵᱚᱱ ᱩᱰᱩᱜ ᱫᱟᱲᱮ ᱠᱟᱣᱫᱟ᱾ ᱮᱠᱫᱚᱢ ᱩᱢᱻᱦᱚᱸ ᱟᱨ ᱡᱷᱚᱛᱚ ᱟᱵᱚᱨᱮᱱ ᱚᱲᱟᱜ ᱦᱚᱲ ᱠᱚ ᱡᱚᱛᱚ ᱜᱮᱠᱚ ᱞᱟᱹᱭᱟ ᱡᱮ ᱵᱟᱹᱵᱩ ᱯᱟᱲᱦᱟᱜ ᱠᱟᱱᱟᱢ ᱪᱟᱹᱠᱨᱤ ᱧᱟᱢ ᱢᱮ ᱪᱟᱹᱠᱨᱤ ᱪᱟᱹᱠᱨᱤ ᱡᱩᱫᱤ ᱵᱟᱢ ᱧᱟᱢᱟ, ᱛᱟᱦᱚᱞᱮ ᱠᱷᱟᱱ ᱫᱚ ᱟᱢ ᱟᱫᱚ ᱠᱚ ᱢᱚᱱᱮᱭᱟ ᱟᱢ ᱫᱚ ᱟᱱᱥᱠᱥᱮᱥ ᱟᱨᱠᱤ ᱢᱟᱱᱮ ᱟᱢᱟᱜ ᱫᱚ ᱤᱭᱟᱹ ᱵᱟᱝ ᱥᱚᱯ ᱥᱚᱯᱚᱞ ᱵᱟᱝ ᱦᱩᱭᱞᱮᱱ ᱛᱟᱢᱟ ᱾ ᱢᱮᱱᱠᱷᱟᱱ ᱱᱟᱦᱟᱜ ᱡᱩᱜᱽ ᱨᱮ ᱟᱹᱰᱤ ᱨᱚᱠᱚᱢ ᱵᱷᱟᱵ ᱛᱮᱦᱚᱸ ᱥᱚᱯᱷᱚᱞᱚᱜ ᱜᱟᱱᱚᱜᱼᱟ᱾
ᱦᱮᱸ ᱪᱮᱥᱴᱟ ᱞᱮᱠᱷᱟᱱ ᱫᱚ ᱜᱟᱱᱚᱜ ᱜᱮᱭᱟ, ᱟᱢ ᱡᱩᱚᱫᱤᱢ ᱢᱚᱱᱮᱭᱟ ᱟ ᱜᱟᱱᱚᱜᱼᱟ᱾ ᱟᱫᱚ ᱮᱱᱦᱚᱸ ᱠᱟᱹᱴᱤᱡ ᱢᱮᱫ ᱢᱟᱨᱥᱟᱞ ᱯᱟᱲᱦᱟᱣ ᱫᱚ ᱫᱚᱨᱠᱟᱨ᱾ ᱡᱟᱛᱮ ᱫᱚ ᱦᱚᱲ ᱴᱷᱮᱱ ᱵᱟᱢ ᱮᱲᱮ ᱦᱚᱪᱚᱜ ᱡᱟᱦᱟᱱᱟᱜ ᱠᱚ ᱢᱮᱛᱟᱢ ᱠᱷᱟᱱᱨᱮ ᱫᱤᱥᱚᱢ ᱫᱟᱬᱟᱱ ᱦᱩᱭᱩᱜ ᱟᱥᱮ ᱡᱟᱦᱟᱱᱟᱜ ᱡᱟᱦᱟᱱ ᱟᱢ ᱥᱟᱠᱥᱮᱥᱚᱜ ᱞᱟᱹᱜᱤᱫ ᱛᱮᱫᱚ ᱫᱤᱥᱚᱢ ᱫᱟᱬᱟᱱ ᱦᱩᱭᱩᱜᱼᱟ, ᱫᱤᱠᱩ ᱯᱚᱥᱮᱥᱟᱜ ᱢᱮᱥᱟᱜ ᱦᱩᱭᱩᱜᱼᱟ᱾
ᱮᱠᱫᱚᱢ ᱮᱠᱫᱚᱢ ᱮᱠᱫᱚᱢ᱾
ᱠᱚ ᱮᱲᱮᱢᱮ ᱞᱮᱠᱟ ᱯᱟᱲᱦᱟᱣ ᱫᱚ ᱫᱚᱨᱠᱟᱨ ᱟᱨᱠᱤ ᱠᱟᱹᱴᱤᱡ ᱨᱮᱦᱚᱸ᱾
ᱮᱠᱫᱚᱢ ᱮᱠᱫᱚᱢ ᱛᱚ ᱵᱮᱯᱟᱨ ᱴᱟᱜ ᱫᱚ ᱦᱩᱭᱩᱜ ᱠᱟᱱᱟ ᱚᱱᱟᱜᱮ ᱟᱨᱠᱤ, ᱟᱢ ᱡᱟᱦᱟᱱᱟᱜ ᱜᱮᱢ ᱵᱮᱱᱟ ᱦᱳᱭ ᱥᱮ ᱤᱭᱩᱴᱩᱵᱟᱨ ᱛᱟᱯᱚᱨ ᱠᱮᱢᱮᱨᱟ ᱢᱮᱱ ᱥᱮ ᱡᱟᱦᱟᱸ ᱞᱮᱠᱟ ᱟᱭᱢᱟ ᱟᱭᱢᱟ ᱞᱮᱠᱟᱱᱟᱜ ᱢᱟᱱᱮ ᱨᱟᱥᱛᱟ ᱫᱚ ᱠᱷᱩᱞᱟᱹᱣ ᱢᱮᱱᱟᱜᱼᱟ ᱦᱳᱭ ᱥᱮ᱾
ᱦᱮᱸ ᱦᱮᱸ ᱱᱮᱛᱟᱨ ᱫᱚ ᱟᱭᱢᱟ ᱞᱮᱠᱟᱱᱟᱜ ᱦᱚᱨ ᱰᱟᱦᱟᱨ ᱢᱮᱱᱟᱜ ᱟᱠᱟᱫᱟ ᱥᱟᱠᱥᱮᱥᱚᱜ ᱞᱟᱹᱜᱤᱫ᱾ ᱥᱮ ᱯᱩᱭᱥᱟᱹ ᱤᱱᱠᱟᱢ ᱞᱟᱹᱜᱤᱫ ᱛᱮᱫᱚ᱾
ᱦᱩᱸ ᱦᱩᱸ ᱦᱩᱸ᱾ ᱛᱚ ᱚᱱᱟᱜᱮ ᱟᱹᱰᱤ ᱫᱤᱱ ᱯᱚᱨᱮ ᱫᱤᱥᱟᱹ ᱠᱤᱫᱤᱧᱟ ᱛᱚ, ᱚᱱᱟᱜᱮ ᱟᱹᱰᱤ ᱵᱷᱟᱹᱜᱤᱧ ᱵᱩᱡᱷᱟᱹᱣ ᱠᱮᱫᱼᱟ ᱟᱨᱠᱤ᱾
ᱦᱮᱸ ᱟᱹᱰᱤ ᱫᱤᱱ ᱯᱚᱨᱮᱜ ᱜᱮ ᱩᱭᱦᱟᱹᱨ ᱦᱮᱡ ᱮᱱᱟ᱾
ᱦᱮᱸ ᱦᱮᱸ᱾ ᱛᱟᱦᱚᱞᱮ ᱟᱨ ᱜᱟᱛᱮ ᱠᱚᱫᱚ ᱪᱮᱫ ᱞᱮᱠᱟ ᱢᱮᱱᱟᱜ ᱠᱚᱣᱟ? ᱟᱵᱚᱨᱮᱱ ᱡᱟᱦᱟᱸᱭ ᱠᱚᱵᱚᱱ ᱜᱟᱛᱮᱜ ᱛᱟᱦᱮᱱᱟ ᱞᱟᱦᱟᱛᱮ ᱥᱮᱫᱟᱭ
ᱦᱮᱸ ᱜᱟᱛᱮ ᱵᱷᱟᱜᱤ ᱜᱮ ᱢᱮᱱᱟᱜ ᱠᱚᱣᱟ, ᱵᱟᱢ ᱩᱭᱦᱟᱹᱨ ᱵᱟᱲᱟᱭᱮᱫ ᱠᱚᱣᱟ ᱟᱢᱜᱮ᱾
ᱩᱭᱦᱟᱹᱨ ᱟᱫᱚ
ᱟᱢ ᱫᱚ ᱮᱻ ᱰᱟᱝᱨᱤ ᱠᱟᱲᱟ ᱜᱩᱯᱤ ᱛᱮ ᱟᱞᱮ ᱜᱟᱛᱮ ᱠᱚᱫᱚᱢ ᱦᱤᱲᱤᱧ ᱟᱠᱟᱫ ᱞᱮᱭᱟ᱾ ᱟᱞᱮ ᱠᱚ ᱥᱟᱶ ᱫᱚ ᱵᱟᱢ ᱜᱚᱞᱯᱚ ᱵᱟᱲᱟᱭᱮᱫᱼᱟ ᱱᱮᱛᱟᱨ ᱫᱚ᱾ ᱥᱚᱢᱚᱭ ᱠᱚ ᱵᱟᱢ ᱠᱟᱴᱟᱣᱮᱫᱼᱟ ᱟᱞᱮ ᱥᱟᱶ ᱫᱚ᱾
ᱟᱯᱮ ᱫᱚ ᱥᱩᱴᱵᱩᱴ ᱦᱚᱜ ᱠᱟᱛᱮᱫ ᱠᱚᱞᱡᱽ ᱯᱮ ᱥᱮᱱᱚᱜᱼᱟ, ᱤᱧ ᱫᱚ ᱫᱷᱩᱛᱤ ᱦᱚᱨᱚᱜ ᱠᱟ ᱠᱟᱛᱮ ᱠᱟᱰᱟ ᱠᱩᱯᱤᱧ ᱥᱮᱱᱚᱜᱼᱟ᱾
ᱥᱩᱴ ᱵᱩᱴ ᱟᱨ ᱤᱭᱟᱹ ᱫᱷᱩᱛᱤ ᱦᱚᱨᱚᱜ ᱨᱮᱱᱟᱜ ᱫᱚ ᱠᱟᱛᱷᱟ ᱫᱚ ᱵᱟᱝ ᱠᱟᱱᱟ, ᱠᱟᱛᱷᱟ ᱫᱚ ᱠᱟᱛᱷ ᱜᱮ ᱜᱚᱞ ᱫᱚ ᱜᱚᱞᱯᱚ ᱜᱟᱛᱮ ᱫᱚ ᱜᱟᱛ ᱛᱮᱜᱮ ᱜᱟᱛᱮ ᱫᱚ ᱥᱩᱴ ᱵᱩᱴ ᱟᱛᱮᱮᱫ ᱫᱚ ᱵᱟᱢ ᱵᱟᱪᱷᱟᱭᱟ ᱱᱩᱭ ᱫᱚ ᱥᱩᱴ ᱵᱩᱴ ᱟᱠᱟᱱᱟ, ᱱᱩᱭ ᱫᱚ ᱫᱷᱩᱛᱤ ᱱᱩᱭ ᱫᱚ ᱵᱟᱝᱵᱚᱱ ᱜᱟᱛᱮᱭᱟ ᱱᱩᱭ ᱫᱚ ᱵᱟᱝ ᱵᱚᱱ ᱨᱚᱲ ᱟᱭᱟ, ᱱᱚᱣᱟ ᱫᱚ ᱜᱟᱛᱮ ᱫᱚ ᱵᱟᱝ ᱠᱟᱱᱟ ᱜᱟᱛᱮ ᱫᱚ ᱡᱷᱚᱛᱚ ᱞᱮᱠᱟᱱ ᱠᱚ ᱜᱮᱵᱚᱱ ᱜᱟᱛᱮ ᱠᱚᱣᱟ᱾
ᱟᱹᱰᱤ ᱱᱟᱯᱟᱭ᱾
ᱜᱟᱛᱮ ᱫᱚ ᱟᱵᱚ ᱫᱚ ᱩᱱᱠᱩᱣᱟᱜ ᱞᱩᱜᱽᱲᱤ ᱧᱮᱞ ᱛᱮᱫᱚ ᱵᱟᱝᱵᱚᱱ ᱵᱤᱪᱟᱹᱨ ᱠᱚᱣᱟ, ᱱᱩᱭ ᱫᱚ ᱪᱤᱠᱮᱱ ᱜᱮ